ᱦᱮᱸ ᱜᱚᱝᱠᱮ ᱞᱟᱹᱭ ᱵᱮᱱ?
ᱦᱮᱸ ᱡᱚᱦᱟᱨ ᱡᱚᱦᱟᱨ ᱾
ᱡᱚᱦᱟᱨ ᱜᱮ ᱜᱚᱝᱠᱮ ᱾
ᱫᱟᱠᱟ ᱠᱚ ᱡᱚᱢ ᱜᱮᱭᱟ ᱥᱮ ᱵᱟᱝ?
ᱦᱮᱸ ᱜᱚᱝᱠᱮ ᱡᱚᱢ ᱠᱮᱫᱟᱞᱤᱧ ᱟᱵᱮᱱ ᱵᱮᱱ ᱡᱚᱢ ᱠᱮᱫᱟ ᱥᱮ ᱵᱟᱝ?
ᱦᱮᱸ ᱡᱚᱢ ᱦᱩᱭ ᱮᱱᱟ ᱛᱟᱦᱚᱞᱮ ᱜᱚᱝᱠᱮ ᱪᱮᱜᱠᱟ ᱫᱟᱜ ᱫᱟ ᱟᱯᱮᱱ ᱟᱵᱮᱱ ᱥᱮᱫ ᱫᱚ?
ᱦᱚᱝᱠᱮ ᱫᱟᱜᱮᱜ ᱜᱮᱭᱟ ᱱᱚᱛᱮ ᱫᱚ ᱚᱱᱛᱮ ᱜᱚᱝᱠᱮ ᱪᱮᱫ ᱞᱮᱠᱟᱭ ᱫᱟᱜ ᱫᱟ?
ᱱᱚᱛᱮ ᱦᱚᱸ ᱫᱟᱜ ᱡᱚᱨᱚᱜ ᱠᱟᱱ ᱜᱮᱭᱟ ᱾ ᱚ ᱨᱚᱦᱚᱭ ᱠᱚ ᱦᱩᱭᱩᱜ ᱠᱟᱱᱟ ᱥᱮ ᱵᱟᱝ?
ᱜᱚᱝᱠᱮ ᱚᱱᱠᱟ ᱦᱩᱭᱩᱜ ᱠᱟᱱ ᱜᱮᱭᱟ ᱚᱱᱛᱮ ᱟᱨᱚ ᱪᱮᱫ ᱞᱮᱠᱟ ᱛᱟᱞᱮ ᱨᱚᱦᱚᱭ ᱠᱚ ᱚᱱᱛᱮ ᱛᱤᱱᱟᱹᱜ ᱥᱟᱺᱜᱤᱧᱱᱟ ᱜᱚᱝᱠᱮ?
ᱨᱚᱦᱚᱭ ᱫᱚ ᱟᱞᱮ ᱥᱮᱱ ᱫᱚ ᱦᱟᱸᱜ ᱦᱩᱭ ᱞᱮᱠᱟᱜᱮ ᱦᱟᱸᱜ ᱾
ᱫᱚ ᱪᱮᱜ ᱠᱚᱵᱮᱱ ᱠᱟᱹᱢᱤ ᱵᱟᱲᱟᱭ ᱫᱟ?
ᱪᱮᱜ ᱦᱚᱸ ᱵᱟᱝ ᱜᱚᱝᱠᱮ ᱟᱵᱮᱱ ᱞᱟᱹᱭ ᱵᱮᱱ ᱟᱵᱮᱱ ᱪᱮᱜ ᱠᱚᱵᱮᱱ ᱠᱟᱹᱢᱤᱭᱫᱟ?
ᱟᱹᱞᱤᱧ ᱫᱚ ᱦᱟᱸᱜ ᱪᱤᱜ ᱜᱮ ᱵᱟᱹᱱᱩᱜᱼᱟ ᱨᱚᱦᱚᱭ ᱴᱟᱠᱟ ᱥᱮ ᱨᱚᱦᱚᱭ ᱵᱟᱲᱟᱭ ᱦᱩᱭᱩᱜ ᱠᱟᱱᱟ ᱟᱨ ᱟᱨ ᱟᱢᱱᱤ ᱠᱟᱹᱢᱤ ᱫᱚ ᱠᱤ ᱵᱟᱭᱨᱮ ᱠᱚᱨᱮᱱ ᱠᱟᱹᱢᱤ ᱵᱟᱲᱟᱭ ᱜᱮᱭᱟ ᱾
ᱚᱱᱟ ᱠᱚᱨᱮ ᱠᱚᱢ ᱟᱥᱟᱭ ᱵᱟᱲᱟᱭ ᱜᱮᱭᱟ ᱛᱚ?
ᱦᱮᱸ ᱜᱚᱝᱠᱮ ᱟᱹᱛᱳ ᱚᱲᱟᱜ ᱠᱚᱨᱮ ᱜᱚᱝᱠᱮ ᱾
ᱦᱮᱸ ᱛᱚ ᱱᱟᱯᱟᱭ ᱵᱟᱲᱟ ᱜᱮ ᱾
ᱡᱚᱛᱚ ᱦᱚᱲ ᱜᱮ ᱱᱟᱯᱟᱭ ᱜᱮ?
ᱛᱟᱞᱦᱮ ᱨᱚᱦᱚᱭ ᱫᱚ ᱦᱟᱸᱜ ᱵᱟᱠᱤ ᱜᱮᱭᱟ ᱵᱟᱝ?
ᱦᱮᱸ ᱜᱚᱝᱠᱮ ᱚᱱᱛᱮ ᱚᱱᱛᱮ ᱨᱚᱦᱚᱭ ᱠᱚ ᱦᱩᱭᱱᱟᱥᱮ ᱵᱟᱝ?
ᱱᱚᱛᱮ ᱫᱚ ᱦᱟᱸᱜ ᱯᱨᱟᱭ ᱞᱮᱠᱟ ᱜᱮ ᱦᱩᱭ ᱠᱟᱱᱟ ᱾
ᱮᱢᱱᱤ ᱪᱟᱥ ᱠᱚᱫᱚ ᱟᱨ ᱪᱮᱜ ᱠᱚᱵᱮᱱ ᱪᱟᱥ ᱵᱟᱲᱟᱭ ᱜᱮᱭᱟ ᱥᱚᱵᱽᱡᱤ ᱢᱚᱵᱽᱡᱤ ᱪᱮᱜ ᱠᱚᱵᱮᱱ ᱨᱚᱦᱚᱭ ᱵᱟᱲᱟᱭ ᱜᱮᱭᱟ?
ᱵᱟᱝ ᱜᱚᱝᱠᱮ ᱱᱚᱛᱮ ᱫᱚ ᱦᱩᱲᱩ ᱤᱭᱟᱹ ᱠᱚᱜᱮ ᱾ ᱚᱱᱛᱮ ᱜᱚᱝᱠᱮ ᱪᱮᱫ ᱠᱚ ᱦᱩᱲᱩ ᱠᱚᱫᱚ ᱠᱚ ᱪᱟᱥᱫᱟ ᱥᱮ ᱵᱟᱝ ᱥᱮ?
ᱱᱚᱛᱮ ᱫᱚ ᱦᱟᱸᱜ ᱱᱚᱛᱮ ᱫᱚ ᱥᱚᱵᱽᱡᱤ ᱠᱚ ᱦᱩᱭᱩᱜ ᱜᱮᱭᱟ ᱮᱴᱟᱜᱟᱜ ᱦᱮᱸ ᱡᱟᱦᱟᱸ ᱵᱮᱸᱜᱟᱲ ᱢᱮᱸᱜᱟᱲ ᱠᱩ ᱪᱟᱥ ᱵᱟ
ᱟᱪᱪᱷᱟ ᱚᱱᱛᱮ ᱛᱟᱞᱦᱮ ᱤᱭᱟᱹ ᱠᱚᱫᱚ ᱢᱟᱱᱮ ᱥᱟᱞᱚ ᱢᱮᱞᱚ ᱫᱚ ᱵᱟᱹᱱᱩᱜ ᱟ ᱥᱮ ᱪᱮᱫ ᱜᱚᱝᱠᱮ?
ᱜᱚᱝᱠᱮ ᱱᱚᱛᱮ ᱫᱚ ᱜᱚᱝᱠᱮ ᱵᱟᱹᱱᱩᱜᱼᱟ, ᱚᱱᱛᱮ ᱢᱮᱱᱟᱜᱼᱟ ᱥᱮᱪᱮᱫ ᱜᱚᱝᱠᱮ?
ᱦᱮᱸ ᱟᱞᱮ ᱥᱮᱫ ᱫᱚ ᱥᱟᱞᱟ ᱠᱚ ᱢᱮᱱᱟᱜ ᱜᱮᱭᱟ᱾ ᱛᱟᱦᱚᱞᱮ ᱟᱯᱮ ᱥᱮᱫ ᱫᱚ ᱛᱟᱞᱦᱮ ᱵᱩᱨᱩ ᱠᱚ ᱢᱮᱱᱟᱜ ᱜᱮᱭᱟ ᱥᱮ ᱪᱮᱫ?
ᱦᱮᱸ ᱜᱚᱝᱠᱮ ᱟᱞᱮ ᱥᱮᱫ ᱫᱚ ᱢᱮᱱᱟᱜᱼᱟ, ᱟᱯᱮ ᱥᱮᱫ ᱫᱚ ᱵᱟᱹᱱᱩᱜᱼᱟ ᱜᱚᱝᱠᱮ?
ᱵᱟᱝᱜᱮ ᱟᱞᱮᱥᱮ ᱫᱚ ᱵᱟᱹᱱᱩᱜᱼᱟ ᱵᱩᱨᱩ ᱠᱚᱫᱚ᱾
ᱛᱟᱦᱚᱞᱮ ᱚᱱᱛᱮ ᱤᱭᱟᱹ ᱟᱯᱮ ᱥᱮᱫ ᱫᱚ ᱪᱤᱞᱤ ᱠᱚᱠᱚ ᱧᱟᱢᱚᱜᱼᱟ, ᱛᱮᱨᱮᱞ ᱛᱮᱨᱮᱞ ᱠᱚ ᱛᱮᱨᱮᱞ ᱵᱤᱞᱤ ᱠᱚ ᱛᱟᱨᱚᱯ ᱵᱮᱤᱞᱤ ᱠᱚ ᱧᱟᱢᱚᱜ ᱜᱮᱭᱟ ᱥᱮ ᱵᱟᱝ?
ᱦᱮᱸ ᱜᱚᱝᱠᱮ ᱱᱚᱛᱮ ᱫᱚ ᱧᱟᱢᱚᱜᱼᱟ, ᱪᱮᱫᱟᱜ ᱜᱚᱝᱠᱮ ᱟᱯᱮ ᱥᱮᱫ ᱫᱚ ᱫᱟᱲᱮ ᱠᱚ ᱵᱟᱹᱱᱩᱜᱼᱟ ᱪᱮ ᱛᱮᱨᱮᱞ ᱫᱟᱨᱮ?
ᱵᱟᱝᱜᱮ ᱵᱟᱝ ᱟᱞᱮ ᱵᱩᱨᱩ ᱫᱚ ᱵᱩᱨᱩ ᱜᱮ ᱵᱟᱹᱱᱩᱜᱼᱟ ᱟᱞᱮ ᱥᱮᱱ ᱫᱚ᱾
ᱚ ᱜᱚᱝᱠᱮ᱾
ᱟᱨ ᱛᱟᱦᱚᱞᱮ ᱡᱟᱦᱟᱸᱭ ᱠᱚ ᱢᱟᱱᱮ ᱚᱱᱛᱮ ᱮᱴᱟᱜ ᱠᱚᱠᱚ ᱦᱤᱡᱩᱜ ᱜᱮᱭᱟ ᱥᱮ ᱵᱟᱝ ᱚᱭ ᱦᱟᱹᱛᱤ ᱠᱚ ᱥᱤᱭᱟ ᱠᱚ?
ᱦᱮᱸ ᱜᱚᱝᱠᱮ ᱦᱟᱹᱛᱤ ᱜᱮᱠᱚ ᱦᱤᱡᱩᱜ ᱜᱮᱭᱟ ᱢᱟᱡᱷᱮ ᱢᱚᱫᱽᱫᱷᱮ᱾
ᱚ ᱛᱟᱦᱚᱞᱮ
ᱚ ᱚᱱᱛᱮ ᱫᱚ ᱜᱚᱝᱠᱮ ᱵᱟᱠᱚ ᱦᱤᱡᱩᱜᱼᱟ ᱥᱮ ᱪᱮᱛ?
ᱱᱚᱛᱮ ᱫᱚ ᱦᱟᱸᱜ ᱵᱟᱹᱱᱩᱜ ᱠᱚᱜᱮᱭᱟ ᱟᱞᱮ ᱫᱚ ᱵᱤᱨ ᱢᱟᱱᱮ ᱵᱤᱨ ᱵᱟᱝ ᱛᱟᱦᱮᱸ ᱞᱮᱱᱠᱷᱟᱱ ᱪᱤᱠᱟᱹᱛᱮ ᱵᱟᱭ ᱦᱤᱡᱩᱜᱼᱟ ᱞᱟᱹᱭᱵᱮᱱ ᱢᱟ᱾
ᱦᱮᱸ ᱜᱚᱝᱠᱮ᱾
ᱥᱮᱸᱫᱽᱨᱟ ᱠᱚᱵᱮᱱ ᱪᱟᱞᱟᱣ ᱵᱟᱲᱟᱜ ᱜᱮᱭᱟ ᱥᱮ ᱵᱟᱝ ᱞᱟᱜᱟᱣ ᱵᱟᱲᱟ ᱠᱚᱣᱟ?
ᱦᱩ ᱦᱩ᱾ ᱚᱱᱟ ᱞᱟᱜᱟ ᱵᱟᱲᱟ ᱫᱚ ᱜᱚᱝᱠᱮ ᱵᱟᱝ ᱪᱟᱞᱟᱣ ᱵᱟᱲᱟ ᱦᱩᱭ ᱠᱟᱱᱟ᱾ ᱥᱮᱸᱫᱽᱨᱟ ᱠᱚᱜᱮ ᱪᱟᱞᱟᱣ ᱵᱟᱲᱟ ᱦᱩᱭ ᱟᱠᱟᱱᱟ᱾
ᱚ ᱪᱤᱞᱤ ᱥᱮᱸᱫᱽᱨᱟ ᱵᱤᱱ ᱪᱟᱞᱟᱜ ᱜᱮᱭᱟ?
ᱦᱮᱸ ᱜᱩᱰᱩ ᱜᱚᱡ ᱠᱚᱜᱮ ᱜᱩᱰᱩ ᱥᱮᱸᱫᱽᱨᱟ ᱠᱚᱜᱮ, ᱜᱚᱝᱠᱮ ᱱᱚᱛᱮ ᱫᱚ ᱜᱩᱰᱩ ᱠᱚᱫᱚ ᱪᱮ ᱵᱟᱱᱩ ᱠᱚᱣᱟ ᱪᱮ?
ᱱᱚᱛᱮ ᱫᱚ ᱚᱱᱟ ᱠᱚᱫᱚ ᱵᱟᱝ ᱪᱟᱞᱟᱣ ᱵᱟᱲᱟ ᱦᱩᱭ ᱠᱟᱱᱟ᱾
ᱟᱪᱪᱷᱟ ᱚᱱᱛᱮ ᱫᱚ ᱤᱭᱟᱹ ᱵᱩᱨᱩ ᱠᱚ ᱢᱮᱱᱟᱜ ᱜᱮᱭᱟ ᱛᱟᱦᱚᱞᱮ ᱥᱩᱠᱨᱤ ᱠᱚᱫᱚ ᱠᱚ ᱦᱤᱡᱩᱜ ᱜᱮᱭᱟᱭ ᱩᱱᱠᱩ ᱵᱤᱨ ᱥᱩᱠᱨᱤ ᱠᱚ?
ᱦᱮᱸ ᱜᱚᱝᱠᱮ ᱵᱤᱨ ᱥᱩᱠᱨᱤ ᱥᱮᱸᱫᱽᱨᱟ ᱦᱚᱞᱮ ᱪᱟᱞᱟᱜ ᱜᱮᱭᱟ᱾
ᱛᱟᱦᱚᱞᱮ ᱩᱱᱠᱩᱣᱟᱜ ᱫᱚ ᱪᱮᱠᱟᱜ ᱟᱹᱥᱩᱞ ᱥᱩᱠᱨᱤ ᱢᱟᱱᱮ ᱤᱭᱟᱹ ᱱᱩᱠᱩᱣᱟᱜ ᱡᱟᱦᱟᱸ ᱠᱚ ᱟᱹᱥᱩᱞ ᱵᱟᱲᱟ ᱠᱚᱣᱟ ᱚᱱᱠᱟᱱ ᱥᱩᱠᱨᱤ ᱞᱮᱠᱟᱜᱮ ᱡᱤᱞ ᱥᱤᱵᱤᱞᱟ ᱥᱮ ᱢᱟᱱᱮ ᱟᱞᱟᱫᱟ ᱵᱩᱡᱩᱜᱼᱟ?
ᱵᱟᱝ ᱜᱚᱝᱠᱮ ᱱᱚᱭ ᱟᱞᱟᱫᱟ ᱜᱮ ᱵᱩᱡᱩᱜᱼᱟ᱾ ᱚᱱᱛᱮ ᱫᱚ ᱜᱚᱝᱠᱮ ᱪᱮᱫ ᱵᱤᱨ ᱥᱩᱠᱨᱤ ᱠᱚᱫᱚ ᱵᱟᱝ ᱵᱟᱹᱱᱩᱜ ᱠᱚᱛᱮ ᱥᱮ ᱪᱮ?
ᱱᱚᱛᱮ ᱫᱚ ᱦᱟᱜ ᱟᱫᱚ ᱵᱩᱨᱩ ᱠᱚ ᱵᱟᱹᱱᱩᱜᱼᱟ ᱥᱮ ᱪᱤᱠᱟᱹᱛᱮ ᱟᱹᱞᱤᱧ ᱦᱚᱸ ᱧᱮᱞ ᱵᱟᱞᱤᱧ ᱧᱮᱞ ᱟᱠᱟᱫ ᱠᱚᱣᱟ ᱟᱨ ᱱᱚᱛᱮ ᱫᱚ ᱵᱟᱹᱱᱩᱜ ᱠᱚᱜᱮᱭᱟ᱾
ᱜᱚᱝᱠᱮ ᱟᱨᱚ ᱥᱚᱵᱡᱤ ᱠᱚᱦᱚᱸ ᱠᱚ ᱡᱚᱢ ᱜᱮᱭᱟ ᱥᱮ᱾
ᱛᱟᱦᱚᱞᱮ ᱚᱱᱟ ᱵᱟᱫᱮ ᱪᱮᱫ ᱠᱚᱵᱮᱱ ᱠᱟᱹᱢᱤ ᱵᱟᱲᱟᱭ ᱜᱮᱭᱟ?
ᱵᱟᱝ ᱜᱚᱝᱠᱮ ᱟᱹᱞᱤᱧ ᱫᱚ ᱪᱮᱫ ᱵᱟᱝ ᱢᱟᱱᱮ ᱯᱟᱲᱦᱟᱜ ᱠᱟᱱᱟᱞᱤᱧ᱾ ᱟᱵᱮᱱ ᱟᱵᱮᱱ ᱪᱮᱫ ᱠᱚᱵᱮᱱ ᱟᱵᱮᱱ ᱪᱮᱫ ᱠᱚᱵᱮᱱ ᱪᱤᱠᱟᱹᱟ ᱛᱤᱱᱟᱹᱜ ᱦᱟᱵᱤᱡ ᱵᱮᱱ ᱯᱟᱲᱦᱟᱣ ᱟᱠᱟᱱᱟ?
ᱟᱹᱞᱤᱧ ᱫᱚ ᱦᱟᱸᱜ ᱯᱟᱲᱦᱟᱜ ᱠᱚᱫᱚ ᱟᱹᱞᱤᱧ ᱫᱚ ᱯᱟᱲᱦᱟᱜ ᱠᱚᱫᱚ ᱞᱤᱧ ᱵᱟᱹᱜᱤ ᱠᱟᱜᱼᱟ᱾ ᱟᱨ ᱮᱢᱱᱤ ᱳᱭ ᱟᱨᱠᱤ ᱵᱟᱡᱟᱨ ᱠᱚᱨᱮ ᱞᱤᱧ ᱠᱟᱹᱢᱤ ᱵᱟᱲᱟ
ᱦᱮ ᱦᱮᱸ ᱛᱟᱦᱚᱞᱮ ᱜᱚᱝᱠᱮ ᱛᱤᱱᱟᱹᱜ ᱦᱟᱹᱵᱤᱡ ᱵᱮᱱ ᱯᱟᱲᱦᱟᱣ ᱟᱠᱟᱱᱟ᱾
ᱟᱹᱞᱤᱧ ᱫᱚ ᱦᱟᱸᱜ ᱤᱱᱟᱹᱜ ᱫᱚ ᱵᱟᱹᱞᱤᱧ ᱯᱟᱲᱦᱟᱣ ᱠᱟᱜᱼᱟ ᱟᱹᱞᱤᱧ ᱫᱚ ᱳᱭ ᱟᱨᱠᱤ ᱢᱟᱭᱫᱷᱚᱢᱤᱠ ᱫᱟᱨᱤᱡ ᱞᱤᱧ ᱯᱟᱲᱦᱟᱣ ᱟᱠᱟᱱᱟ ᱟᱫᱚ ᱵᱟᱞᱤᱧ ᱯᱟᱲᱦᱟᱣ ᱵᱟᱲᱟ ᱟᱠᱟᱱᱟ᱾
ᱟᱵᱮᱱ ᱜᱮ ᱛᱟᱦᱚᱞᱮ ᱟᱹᱞᱤᱧ ᱫᱚ ᱦᱟᱸᱜ ᱟᱨᱠᱤ ᱢᱟᱱᱮ ᱚᱲᱟᱜ ᱦᱚᱲ ᱠᱚ ᱥᱟᱦᱟᱡᱡᱚ ᱵᱟᱹᱱᱩᱜ ᱟᱥᱮ ᱤᱱᱟᱹᱜ ᱜᱟᱱ ᱫᱚ ᱤᱱᱟᱹ ᱥᱚᱢᱚᱭ ᱜᱮ ᱟᱞᱤᱧᱟᱜ ᱡᱚᱠᱷᱚᱱ ᱢᱟᱭᱫᱷᱚᱢᱤᱠ ᱮᱢ ᱠᱟᱛᱷᱟ ᱟᱫᱚ ᱞᱚᱠᱰᱟᱣᱩᱱ ᱱᱟᱥᱮ
ᱟ ᱟᱵᱮᱱ ᱜᱮ ᱦᱟᱸᱜ ᱛᱟᱦᱞᱮ ᱚᱲᱟᱜ ᱦᱚᱲᱟᱜ ᱟᱥᱤᱥ ᱛᱮ ᱵᱷᱟᱞᱤ ᱯᱟᱲᱦᱟᱜ ᱠᱟᱱ ᱜᱮᱭᱟ ᱵᱮᱱ᱾
ᱦᱮᱸ ᱜᱚᱝᱠᱮ ᱟᱹᱞᱤᱧ ᱫᱚᱞᱤᱧ ᱯᱟᱲᱦᱟᱜ ᱠᱟᱱ ᱜᱮᱭᱟ ᱱᱤᱛᱚᱜ ᱫᱚ᱾
ᱚᱱᱟ ᱵᱟᱫ ᱠᱟᱛᱮ ᱟᱨ ᱪᱮᱫ ᱵᱮᱱ ᱪᱤᱠᱟᱹ ᱵᱟᱲᱟᱭ ᱜᱮᱭᱟ᱾
ᱟᱹᱞᱤ ᱜᱚᱝᱠᱮ ᱪᱮᱫ ᱦᱚᱸ ᱵᱟᱞᱤᱧ ᱪᱤᱠᱟᱹᱭᱟ ᱚᱱᱮ ᱠᱟᱹᱴᱤᱡ ᱞᱤᱧ ᱠᱷᱮᱞ ᱵᱟᱲᱟᱭᱟ ᱯᱷᱩᱴᱵᱚᱞ ᱠᱚᱦᱚᱸ ᱚᱱᱛᱮ ᱵᱟᱝ ᱠᱚ ᱠᱷᱮᱞ-ᱟᱥᱮ ᱪᱮᱫ ᱟᱯᱮ ᱥᱮᱫ ᱯᱷᱩᱴᱵᱚᱞ
ᱦᱮᱸ ᱠᱷᱮᱞ ᱫᱚᱠᱚ ᱠᱷᱮᱞᱳᱜ ᱜᱮᱭᱟ ᱵᱟᱝ ᱫᱚ ᱵᱟᱝ ᱟᱫᱚ ᱵᱟᱹᱞᱤᱧ ᱪᱟᱞᱟᱣ ᱵᱟ ᱵᱟᱦᱨᱮ ᱠᱚᱨᱮ ᱜᱮᱞᱤᱧ ᱛᱟᱦᱮᱱ ᱵᱟᱲᱟ ᱜᱮᱭᱟ ᱛᱚ᱾
ᱦᱩᱸ ᱦᱮᱸ, ᱪᱮ ᱞᱟᱴᱩ ᱞᱟᱴᱩ ᱴᱩᱨᱱᱟᱢᱮᱱᱴ ᱠᱚᱫᱚ ᱦᱩᱭᱩᱜ ᱟᱥᱮ ᱵᱟᱝ ᱜᱚᱝᱠᱮ? ᱜᱮ ᱟᱯᱮ ᱥᱮᱫ ᱫᱚ
ᱱᱚᱛᱮ ᱫᱚ ᱵᱟᱝᱜᱮ ᱦᱩᱭᱩᱜᱼᱟ ᱦᱟᱸᱜ᱾
ᱦᱩᱸ ᱩᱸ
ᱟᱪᱪᱷᱟ ᱥᱚᱨᱦᱟᱭ ᱠᱚᱫᱚ ᱪᱮᱫ ᱞᱮᱠᱟ ᱥᱚᱨᱦᱟᱭ ᱠᱚ ᱵᱟᱦᱟ ᱠᱚ ᱪᱮᱫᱠᱟ ᱯᱮ ᱢᱟᱱᱟᱣ ᱜᱮᱭᱟ ᱟᱯᱮ ᱫᱚ?
ᱜᱚᱝᱠᱮ ᱱᱚᱛᱮ ᱫᱚ ᱢᱟᱱᱟᱣ ᱜᱮᱭᱟᱞᱮ ᱵᱷᱟᱞᱤ ᱜᱮ᱾ ᱚᱱᱛᱮ ᱨᱮ ᱜᱚᱝᱠᱮ ᱪᱮᱫ ᱞᱮᱠᱟ ᱯᱮ ᱢᱟᱱᱟᱣᱟ ᱟᱯᱮ ᱚᱱᱟ ᱠᱚᱨᱮ ᱥᱚᱦᱨᱟᱭ ᱠᱚ ᱵᱟᱦᱟ ᱠᱚ?
ᱟᱞᱮᱥᱱ ᱫᱚ ᱢᱟᱱᱟᱣ ᱜᱮᱭᱟ ᱠᱚ ᱢᱟᱜᱢᱚᱬᱮ ᱠᱚᱜᱮ ᱦᱩᱭᱩᱜ ᱜᱮᱭᱟ᱾
ᱦᱩᱸᱻ ᱱᱚᱛᱮ ᱫᱚ ᱜᱚᱝᱠᱮ ᱠᱟᱹᱴᱤᱡ ᱠᱟᱹᱴᱤᱡᱟᱜ ᱢᱟᱜ ᱢᱚᱬᱮ ᱠᱚ ᱦᱩᱭᱩᱜᱼᱟ᱾
ᱟᱪᱪᱷᱟ ᱟᱪᱪᱷᱟ, ᱟᱪᱪᱷᱟ, ᱚᱱᱛᱮ ᱫᱚ ᱯᱟᱛᱟ ᱧᱟᱞ ᱠᱚᱵᱮᱱ ᱪᱟᱞᱟᱜ ᱜᱮᱭᱟ ᱥᱮ ᱵᱟᱝ? ᱟᱨ ᱪᱮᱫ ᱠᱚ ᱯᱟᱛᱟ ᱦᱩᱭᱩᱜ ᱛᱟᱵᱮᱱᱟ ᱟᱵᱮᱱ ᱥᱮ ᱚᱱᱛᱮ ᱠᱚᱫᱚ?
ᱦᱳᱭᱳᱜ ᱜᱮᱭᱟ ᱜᱚᱝᱠᱮ ᱱᱚᱛᱮ ᱞᱟᱹᱴᱩ ᱞᱟᱹᱴᱩ ᱯᱟᱛᱟ ᱵᱚᱨᱚ ᱯᱟᱛᱟ ᱠᱚᱵᱮᱱ ᱟᱸᱡᱚᱢ ᱟᱠᱟᱫᱟ ᱥᱮ ᱵᱟᱝ?
ᱦᱳᱭ ᱢᱤᱫ ᱥᱮᱨᱢᱟ ᱞᱤᱧ ᱪᱟᱞᱟᱣ ᱞᱮᱱᱟ ᱵᱚᱨᱚ ᱯᱟᱛᱟ ᱠᱷᱚᱱ ᱫᱚ ᱛᱤᱱᱟᱹᱜ ᱥᱟᱺᱜᱤᱧ ᱛᱟᱵᱤᱱᱟ ᱚᱲᱟᱜ ᱫᱚ?
ᱦᱮᱸ ᱥᱟᱜᱤᱧ ᱧᱚᱜ ᱜᱮᱭᱟ ᱜᱚᱝᱠᱮ ᱟᱣ
ᱛᱤᱱ ᱪᱟᱨ ᱠᱤᱞᱳᱢᱤᱴᱟᱨ᱾
ᱦᱩᱸ ᱚᱱᱮ ᱚᱱᱛᱮ ᱨᱮ ᱜᱚᱝᱠᱮ ᱪᱮᱫ ᱟᱯᱮ ᱥᱮᱫ ᱫᱚ ᱯᱟᱛᱟ ᱠᱚᱫᱚ ᱵᱟᱝ ᱦᱩᱭᱩᱜ ᱛᱮ ᱥᱮ ᱪᱮᱛ?
ᱱᱚᱛᱮ ᱫᱚ ᱯᱟᱛᱟ ᱠᱚᱫᱚ ᱦᱟᱸᱜ ᱵᱟᱭ ᱦᱩᱭᱩᱜ ᱜᱮᱭᱟ ᱮᱢᱱᱤ ᱟᱨᱠᱤ ᱳᱭ ᱡᱟᱦᱟᱱᱟᱜ ᱡᱟᱛᱨᱟ ᱡᱟᱛᱨᱟ ᱢᱟᱛᱨᱟ ᱠᱚ ᱦᱩᱭ ᱞᱮᱱᱠᱷᱟᱱ ᱫᱚ ᱦᱩᱭᱩᱜ ᱜᱮᱭᱟ᱾ ᱚᱨᱠᱮᱥᱴᱨᱟᱟᱨ ᱠᱚ ᱟᱨ ᱠᱚᱞᱯᱚᱱᱟ ᱫᱤ ᱛᱟᱠᱚ ᱫᱚ ᱥᱩᱨ ᱜᱮᱛᱟ ᱯᱮᱭᱟ ᱟᱲᱟᱜ
ᱦᱮᱸ ᱜᱚᱝᱠᱮ ᱥᱩᱨ ᱜᱮᱭᱟ ᱢᱟᱱᱮ ᱦᱮᱸ ᱧᱮᱞ ᱠᱟᱫᱮᱭᱟ ᱵᱮᱱ ᱥᱮ ᱵᱟᱝ?
ᱦᱮᱸ ᱧᱮᱞ ᱫᱚ ᱟᱫᱚ ᱟᱹᱜᱩ ᱵᱟᱲᱟ ᱦᱩᱭᱩᱜ ᱜᱮᱭᱟ ᱟᱞ ᱥᱮᱱ ᱦᱚᱸ᱾
ᱦᱮᱸ,
ᱩᱱᱤ ᱫᱚ ᱦᱟᱸᱜ ᱟᱫᱚ ᱟᱯᱮᱥᱮᱱ ᱫᱚ ᱥᱩᱨᱩᱜ ᱜᱮᱭᱟ ᱵᱟᱝ?
ᱦᱮᱸ ᱦᱮᱸ ᱜᱚᱝᱠᱮ᱾
ᱩᱱᱤ ᱫᱚ ᱦᱟᱜ ᱪᱮᱫ ᱞᱮᱠᱟ ᱪᱮᱫ ᱞᱮᱠᱟ ᱯᱨᱳᱜᱨᱟᱢ ᱢᱟᱱᱮ ᱟᱯᱮᱥᱮᱫ ᱫᱚ ᱫᱮᱠᱷᱟᱣ ᱵᱟᱲᱟᱭ ᱜᱮᱭᱟ ᱥᱮ ᱵᱟᱭ ᱫᱮᱠᱷᱟᱣᱟ?
ᱦᱩᱸ ᱫᱮᱠᱷᱟᱣ ᱫᱚ ᱜᱚᱢᱠᱮ ᱫᱮᱠᱷᱟᱣ ᱜᱮᱭᱟ,
ᱩᱻ ᱚᱱᱠᱟ ᱞᱟᱴᱩ ᱞᱟᱹᱴᱩ ᱤᱭᱟᱹ ᱠᱚᱨᱮ ᱜᱮ ᱦᱤᱡᱩᱜᱼᱟ ᱜᱚᱝᱠᱮ, ᱢᱟᱱᱮ ᱡᱮᱢᱚᱱ ᱵᱚᱨᱚ ᱯᱟᱛᱟ, ᱛᱟ ᱤᱭᱟᱹ ᱯᱟᱛᱟ ᱠᱚᱨᱮ ᱜᱮ ᱡᱟᱦᱟ ᱠᱚ ᱤᱭᱟᱹ ᱠᱚ ᱚᱱᱟ ᱠᱚᱨᱮ ᱜᱮ ᱦᱤᱡᱩᱜ ᱜᱚᱢᱠᱮ
ᱟᱪᱪᱷᱟ, ᱛᱟᱞᱚᱦᱮ ᱟᱫᱚ ᱨᱚᱦᱚᱭ ᱠᱚᱫᱚ ᱦᱟᱸᱜ ᱟᱹᱨᱤ ᱜᱮ ᱟᱣᱹᱨᱤ ᱠᱚ ᱥᱟᱹᱛᱼᱟ ᱚᱲᱟᱜ ᱠᱚᱨᱮ ᱫᱚ?
ᱟᱣᱹᱨᱤ ᱜᱚᱢᱠᱮ᱾
ᱱᱚᱣᱟ ᱜᱚᱝᱠᱮ ᱱᱤᱛᱚᱜ ᱦᱮᱸ?
ᱟᱵᱮᱱ ᱫᱚ ᱢᱟᱴᱷ ᱠᱚ ᱵᱮᱱ ᱪᱟᱞᱟᱜ ᱜᱮᱭᱟ ᱥᱮ ᱵᱟᱵᱮᱱ ᱪᱟᱞᱟᱜ ᱜᱮᱭᱟ?
ᱚᱠᱟ ᱠᱚ ᱢᱟ ᱪᱟᱞᱟᱜ ᱜᱮᱭᱟᱞᱤᱧ᱾
ᱟᱪᱪᱷᱟ, ᱮᱢᱱᱤ ᱟᱵᱤᱱ ᱫᱚ ᱠᱟᱹᱢᱤ ᱠᱟ
ᱦᱮᱸ ᱟᱹᱞᱤᱧ ᱫᱚ ᱵᱟᱹᱱᱩᱜ ᱞᱤᱧᱟ᱾ ᱟᱵᱮᱱ ᱫᱚᱵᱮᱱ ᱠᱟᱹᱢᱤᱭ ᱜᱮᱭᱟ ᱛᱚ ᱵᱟᱝ?
ᱦᱮᱸ ᱟᱨ ᱪᱮᱫ ᱵᱮᱱ ᱪᱤᱠᱟᱹᱭᱟ ᱢᱟ, ᱛᱟᱦᱚᱞᱮ ᱮᱢᱱᱤ ᱥᱚᱢᱚᱭ ᱠᱚ ᱟᱠᱩ ᱩᱱᱠᱩ ᱵᱤᱨ ᱤᱭᱟᱹ ᱠᱚᱨᱮᱱ ᱦᱤᱡᱩᱜ ᱜᱮᱭᱟ ᱠᱚ ᱥᱮ ᱵᱟᱝ ᱥᱮ? ᱥᱮ ᱮᱢᱱᱤ ᱦᱩᱲᱩ ᱠᱚ ᱵᱤᱞᱤ ᱞᱮᱱᱠᱷᱟᱡ ᱠᱚ ᱦᱤᱡᱩᱜ ᱜᱮᱭᱟ?
ᱦᱩᱲᱩ ᱠᱚ ᱵᱤᱞᱤ ᱞᱮᱱᱠᱷᱟᱡ ᱤᱨ ᱤᱭᱟᱹ ᱞᱮᱠᱷᱟᱡ ᱜᱚᱢᱠᱮ ᱩᱱᱠᱩ ᱫᱚᱠᱚ ᱦᱤᱡᱩᱜᱼᱟ᱾
ᱮᱢᱱᱤ ᱥᱚᱢᱚᱭ ᱫᱚ ᱵᱟᱠᱚ ᱦᱤᱡᱩᱜᱼᱟ ᱛᱟᱦᱞᱮ?
ᱵᱟᱝ ᱜᱚᱝᱠᱮ,
ᱟᱪᱪᱷᱟ, ᱛᱟᱦᱚᱞᱮ ᱱᱟᱯᱟᱭ ᱵᱟᱲᱟ ᱜᱮᱭᱟ ᱵᱮᱱᱛᱚ?
ᱦᱮᱸ ᱜᱚᱝᱠᱮ, ᱟᱵᱮᱱ ᱜᱮ ᱞᱟᱹᱭ ᱵᱮᱱ ᱪᱮᱫ ᱞᱮᱠᱟ ᱢᱮᱱᱟᱜ ᱵᱮᱱᱟ?
ᱟᱨ ᱤᱧᱦᱚᱸ ᱱᱤᱛᱚᱜ ᱫᱚ ᱱᱟᱯᱟᱭ ᱵᱟᱲᱟ ᱜᱮ ᱾
ᱦᱮᱸ,
ᱛᱟᱦᱚᱞᱮ ᱢᱤᱫᱴᱟᱝ ᱤᱭᱟᱹᱞᱤᱧ ᱠᱩᱞᱤᱭᱮᱫ ᱵᱮᱱᱟ ᱾
ᱦᱟᱸ, ᱪᱮ?
ᱟᱢ ᱢᱟ ᱤᱭᱟᱹ ᱠᱚᱫᱚ ᱢᱟᱱᱮ ᱤᱭᱟᱹ ᱥᱚᱢᱵᱚᱱᱫᱷᱮ ᱠᱟᱹᱴᱤᱡ ᱵᱮᱱ ᱵᱟᱲᱟᱭᱟ ᱥᱮ ᱵᱟᱵᱮᱱ ᱵᱟᱲᱟᱭᱟ? ᱠᱤ ᱵᱚᱞᱮ ᱮ ᱜᱚᱢ ᱠᱚ, ᱤᱭᱟᱹ ᱠᱚ ᱠᱷᱚᱥᱚᱞᱟ ᱠᱚ ᱢᱟᱱᱮ ᱯᱟᱹᱦᱤᱞ ᱥᱮᱱᱟᱜ ᱠᱟᱛᱷᱟ ᱠᱚ᱾ ᱠᱟᱹᱴᱤᱡ ᱵᱟᱲᱟᱭᱟ ᱵᱮᱱ ᱥᱮ? ᱪᱮᱫ ᱞᱮᱠᱟ ᱠᱟᱛᱮᱫ ᱢᱟᱱᱮ ᱟᱵᱚ ᱱᱚᱣᱟ ᱤᱭᱟᱹ ᱨᱮᱵᱚᱱ ᱢᱮᱱᱟᱜ ᱱᱤᱛᱚᱜ ᱵᱟᱧᱪᱟᱣ ᱢᱮᱱᱟᱜ ᱵᱚᱱᱟ ᱾
ᱢᱟᱱᱮ ᱜᱚᱝᱠᱮ ᱩᱱᱟᱹᱜ ᱫᱚ ᱵᱟᱹᱞᱤᱧ ᱵᱟᱲᱟᱭᱟ ᱛᱚ ᱩᱱᱟᱹᱜ ᱦᱟᱹᱵᱤᱡ ᱫᱚ ᱟᱹᱣᱨᱤ ᱞᱤᱧ ᱯᱟᱰᱷᱟᱣ-ᱟ ᱥᱮ᱾
ᱵᱟᱝ ᱜᱮ ᱟᱫᱚ ᱮᱢᱱᱤ ᱟᱵᱚ, ᱯᱟᱹᱦᱤᱞ ᱦᱚᱲ ᱠᱚᱣᱟᱜ ᱠᱟᱛᱟ ᱢᱚᱪᱟ ᱠᱟᱛᱷᱟ ᱫᱚᱵᱮᱱ ᱟᱸᱡᱚᱢ ᱠᱟᱜ ᱵᱮᱱ ᱥᱮ ᱵᱟᱵᱮᱱ ᱟᱸᱡᱚᱢ ᱟᱠᱟᱜᱼᱟ᱾
ᱦᱮᱸᱻ ᱵᱝᱟᱠᱚ ᱞᱟᱹᱭ ᱵᱟᱲᱟ ᱠᱟᱫᱟ ᱜᱚᱝᱠᱮ ᱩᱱᱟᱸᱜ ᱚᱱᱠᱟ ᱫᱚ ᱡᱟᱦᱟᱸ ᱠᱚ ᱵᱩᱞ ᱞᱮᱱ ᱠᱷᱟᱡ ᱜᱚᱝᱠᱮ ᱩᱱᱠᱩ ᱠᱚ ᱞᱟᱹᱭ ᱵᱟᱲᱟᱭᱟ ᱵᱟᱠᱷᱟᱡ ᱫᱚ ᱵᱟᱝ᱾
ᱟᱪᱪᱷᱟ᱾ ᱢᱟ ᱟᱵᱚᱜ, ᱟᱪᱮ ᱛᱟᱦᱚᱞᱮ ᱤᱱᱟᱹᱜ ᱵᱷᱟᱜᱤ ᱫᱚ ᱦᱟᱸᱜ ᱵᱟᱵᱮᱱ ᱵᱟᱲᱟᱭᱟ ᱥᱮ, ᱟᱪᱪᱷᱮ ᱟᱪᱪᱷᱟ ᱟᱪᱪᱷᱟ ᱱᱚᱣᱟ ᱠᱚᱨᱮ ᱫᱚ ᱤᱭᱟᱹ ᱦᱟᱸᱜ ᱱᱟᱣᱟ ᱧᱚᱜ ᱜᱮᱭᱟᱵᱮᱱ ᱵᱟᱝ?
ᱦᱩᱸ
ᱟᱪᱪᱷᱟ ᱟᱪᱪᱷᱟ,
ᱦᱩᱸ
ᱛᱟᱦᱟᱞᱮ ᱜᱚᱝᱠᱮ ᱟᱵᱮᱱᱟᱜ ᱚᱲᱟᱜ ᱫᱚ ᱚᱠᱟ ᱥᱮᱫ ᱨᱮ ᱠᱟᱱᱟ?
ᱟᱠᱤᱧᱟᱜ ᱫᱚ ᱱᱚᱣᱟ ᱵᱟᱨᱦᱟᱣ ᱵᱟᱨᱦᱟ ᱥᱮᱤᱫ।
ᱟᱵᱮᱱ ᱫᱚ ᱪᱮᱫ ᱵᱮᱱ ᱯᱟᱲᱟᱜ ᱜᱮᱭᱟ?
ᱟᱹᱞᱤᱧ ᱫᱚ ᱱᱚᱜᱼᱚᱭ ᱤᱭᱟᱹ ᱱᱤᱭᱟᱹᱵᱟᱨ ᱤᱭᱟᱹᱞᱤᱧ ᱮᱢ ᱟᱠᱟᱫᱟ ᱮᱭᱤᱪᱮᱥ।
ᱮ ᱡᱮ ᱟᱵᱚ ᱫᱚ ᱱᱚᱣᱟ ᱢᱟᱱ ᱥᱮ ᱢᱟᱱ ᱥᱮ ᱵᱟᱨᱟᱜᱷᱟ ᱥᱮ ᱤᱭᱟᱹ ᱠᱟᱱᱟ ᱵᱚᱱ?
ᱢᱟᱱ ᱦᱩᱸ
ᱟᱪᱪᱷᱟ ᱚᱱᱟ ᱜᱮ ᱱᱟᱯᱟᱭ ᱞᱤᱧ ᱫᱚ ᱵᱟᱨᱟ ᱼᱼ
ᱛᱚ ᱚᱲᱟᱜ ᱠᱚ ᱫᱟᱠᱟ ᱠᱚ ᱡᱚᱢ ᱵᱟᱲᱟ ᱠᱮᱼᱟ ᱥᱮ ᱵᱟᱝ ᱚᱲᱟᱜ ᱦᱚᱲ ᱫᱚ?
ᱦᱮᱸ ᱜᱚᱝᱠᱮ ᱡᱚᱢ ᱵᱟᱰᱟ ᱦᱩᱭ ᱠᱟᱱᱟ।
ᱟᱯᱮ ᱜᱚᱝᱠᱮ ᱯᱮ ᱡᱚᱢ ᱠᱮᱫᱟ ᱥᱮ ᱵᱟᱝ ᱫᱟᱠᱟ ᱠᱚ?
ᱟᱸᱞᱤᱧ ᱫᱚᱞᱤᱧ ᱡᱚᱢ ᱠᱟᱛᱮᱫ ᱞᱤᱧ ᱦᱟᱸᱜ ᱟᱹᱞᱤᱧ ᱦᱚᱸᱜᱼᱚᱭ, ᱵᱤᱪᱷᱱᱟᱹ ᱞᱟᱹᱜᱤᱫ ᱞᱤᱧ ᱨᱮᱰᱤ ᱠᱟᱱ-ᱟ।
ᱜᱚᱝᱠᱮ ᱛᱟᱦᱟᱞᱮ ᱟᱯᱮ ᱥᱮᱜ ᱜᱟᱰᱟ ᱠᱚ ᱢᱮᱱᱟᱜ ᱟᱥᱮ ᱵᱟᱝ? ᱦᱩᱸ ᱟᱞᱮ ᱥᱮᱜ ᱦᱤᱡᱩᱜ ᱵᱮᱱ ᱮᱻ ᱜᱟᱰᱟ ᱠᱚᱵᱮᱱ ᱧᱮᱞ ᱠᱷᱟᱡ।
ᱜᱟᱰᱟ ᱫᱚ ᱵᱟᱹᱱᱩᱜᱼᱟ ᱮᱢᱱᱤ ᱠᱮᱱᱮᱞ ᱫᱟᱜ ᱠᱚ ᱠᱮᱱᱮᱞ ᱫᱟᱜ ᱠᱚ ᱢᱮᱱᱟᱜ ᱜᱮᱭᱟ।
ᱦᱩᱸ
ᱟᱪᱪᱷᱟ ᱜᱚᱝᱠᱮ ᱱᱟᱦᱟᱜ ᱴᱷᱤᱠ ᱜᱮᱭᱟ ᱱᱤᱛᱚᱜ ᱫᱚ ᱦᱟᱸᱜ ᱮᱴᱟᱜ ᱚᱠᱛᱚ ᱚᱠᱛᱚ ᱠᱚ ᱦᱩᱭᱱᱟ।
ᱮᱜ-ᱦᱮᱸ ᱦᱮᱸ ᱜᱚᱝᱠᱮ।
ᱟ ᱟᱪᱷᱟ ᱴᱷᱤᱠ ᱜᱮᱭᱟ ᱡᱚᱦᱟᱨ ᱡᱚᱦᱟᱨ ᱢᱟ,
ᱟᱜ ᱦᱮᱸ ᱡᱚᱸᱦᱟᱨ ᱜᱮ।